ᱜᱚᱝᱠᱮ ᱟᱨ ᱞᱟᱹᱭᱮᱫ ᱟᱞᱤᱧ ᱛᱟᱦᱚᱞᱮ ᱟᱹᱞᱤᱧᱟᱜ ᱨᱚᱲ ᱟᱸᱡᱚᱢᱚᱜ ᱠᱟᱱᱟ ᱥᱮ ᱵᱟᱝ?
ᱦᱚᱸ ᱟᱸᱡᱚᱢᱚᱜ ᱠᱟᱱᱟ ᱟᱨ ᱜᱚᱝᱠᱮ ᱤᱧᱟᱹᱜ ᱨᱚᱲ ᱦᱚᱸ ᱟᱸᱡᱚᱢᱚᱜ ᱠᱟᱱᱟ ᱥᱮ ᱵᱟᱝ ᱧᱮᱞ ᱵᱤᱱ ᱥᱮ?
ᱦᱚᱸ ᱜᱚᱝᱠᱮ ᱟᱵᱤᱱᱟᱜ ᱦᱚᱸ ᱟᱹᱰᱤ ᱢᱚᱡᱽ ᱜᱮ ᱟᱡᱚᱢᱚᱜ ᱠᱟᱱᱟ, ᱟᱨ ᱛᱟᱦᱞᱮ ᱱᱤᱛᱚᱜ ᱫᱚ ᱦᱟᱜ ᱪᱮᱫ ᱠᱚᱯᱮ ᱪᱤᱠᱟᱹ ᱵᱟᱲᱟᱭᱮᱜᱼᱟ?
ᱱᱤᱛᱚᱜ ᱫᱚ ᱱᱚᱜᱼᱚᱭ ᱫᱩᱲᱩᱵ ᱵᱟᱲᱟ ᱦᱩᱭ ᱠᱟᱱᱟ, ᱫᱟᱹᱛᱟᱹᱱᱤ ᱯᱷᱟᱨᱪᱟ ᱵᱟᱲᱟ ᱠᱟᱛᱮ ᱦᱩᱛᱩᱢ ᱯᱷᱟᱨᱪᱟ ᱠᱟᱛᱮ ᱱᱚᱜ-ᱚᱭ ᱫᱩᱲᱩᱵ ᱦᱩᱭ ᱠᱟᱱᱟ ᱠᱟᱹᱡ ᱾ ᱦᱩᱸ ᱟ ᱟᱹᱵᱤᱱ ᱪᱮᱫ ᱵᱤᱱ ᱪᱤᱠᱟᱹᱭᱮᱫ-ᱟ?
ᱟᱞᱤᱧ ᱦᱚ ᱱᱟᱜ ᱛᱮᱦᱮᱧ ᱫᱚ ᱠᱟᱹᱴᱤᱡ ᱵᱟᱹᱫᱽ ᱠᱚᱨᱮ ᱫᱟᱜ ᱠᱟᱱᱟ ᱥᱮ ᱦᱚᱞᱟ ᱟᱞᱮ ᱥᱮᱫ ᱚᱠᱛᱚ ᱫᱟᱜ ᱡᱟᱹᱲᱤ ᱠᱮᱜᱼᱟᱭ ᱟᱹᱭᱩᱵ ᱵᱮᱲᱟ ᱮᱱᱠᱷᱟᱡ ᱫᱚ ᱱᱟᱜ ᱟᱹᱰᱤ ᱢᱤᱫ ᱧᱤᱫᱟᱹ ᱫᱟᱜ ᱡᱟᱲᱮ ᱠᱼᱟ ᱥᱮ ᱵᱟᱹᱫᱽ ᱨᱮᱫᱚ ᱦᱟᱜ ᱯᱮᱨᱮᱡ ᱠᱟᱱᱟ᱾ ᱦᱚᱞᱟ ᱨᱮ ᱱᱟ ᱞᱟᱹᱭ ᱦᱩᱭᱩᱜ ᱠᱟᱱ ᱛᱮᱦᱮᱧ ᱫᱚ ᱱᱟᱜ ᱥᱤ ᱦᱳᱭᱳᱜ ᱱᱟᱜ ᱟᱨ ᱴᱨᱟᱠᱴᱟᱨ ᱫᱚ ᱱᱟᱜ ᱟᱹᱜᱩ ᱣᱟᱠᱟᱱᱟ ᱟᱹᱜᱩᱭᱮᱼᱟᱠᱟᱱ ᱱᱟᱜ ᱟᱫᱚ ᱤᱱᱟᱹᱜ ᱛᱮ ᱱᱟ ᱦᱩᱰᱤᱧ ᱠᱚᱣᱟᱜ ᱫᱚ ᱱᱟᱜ ᱴᱨᱮᱠ ᱤᱭᱟ ᱱᱟᱦᱮᱞ ᱛᱮᱱᱟᱜ ᱥᱤ ᱦᱩᱭᱩᱜᱼᱟ ᱚᱱᱟ ᱞᱟᱹᱜᱤᱫ ᱦᱩᱛᱩᱢ ᱵᱟᱲᱟ ᱡᱚᱢ ᱵᱟᱲᱟ ᱱᱟᱥᱛᱟ ᱵᱟᱲᱟ ᱟᱛᱮᱫ ᱱᱟᱸᱜ ᱱᱤᱛᱳ ᱫᱚ ᱵᱟᱹ ᱮᱸ ᱵᱟᱹᱫᱽ ᱥᱮᱜ ᱦᱟᱸᱜ ᱦᱮᱡ ᱦᱩᱭ ᱠᱟᱱᱟ᱾ ᱟᱨ ᱟᱹᱰᱤ ᱟᱹᱰᱤ ᱠᱩᱨᱩᱢᱩᱴᱩ ᱟᱛᱮᱜ ᱪᱷᱩᱴᱟᱹᱣ ᱦᱩᱭ ᱠᱟᱱᱟ ᱱᱟᱸᱜ ᱵᱟᱹᱫᱽ ᱥᱮᱜ ᱨᱮᱜᱮ ᱪᱮᱫᱟᱜ ᱠᱤᱱ ᱱᱮᱛᱟᱨ ᱟᱵᱚ ᱢᱟ ᱪᱟᱹᱥᱤ ᱦᱚᱲ ᱱᱟᱹᱜ ᱵᱟᱢ ᱪᱷᱩᱴᱟᱹᱜ ᱠᱷᱟᱡ ᱫᱚ ᱪᱮᱜᱞᱮᱠᱟᱢ ᱡᱚᱢᱟ ᱥᱮ ᱵᱟᱝ
ᱦᱳᱭ ᱚᱱᱟ ᱢᱟ ᱥᱟᱹᱨᱤ ᱠᱟᱛᱷᱟ ᱜᱮ ᱟᱨ ᱵᱟᱵᱚᱱ ᱵᱟᱵᱚᱱ ᱪᱟᱥ ᱞᱮᱠᱷᱟᱱ ᱱᱚᱝᱠᱟ ᱨᱮᱵᱚᱱ ᱟᱨᱡᱟᱣᱟ ᱥᱮᱡ ᱪᱟᱥ ᱠᱟᱹᱢᱤ ᱥᱟᱹᱨᱤ ᱠᱟᱹᱢᱤ ᱥᱮ ᱟᱵᱚᱫᱚ ᱪᱟᱥ ᱦᱚᱸᱵᱚᱱ ᱪᱟᱥᱟ ᱟᱨ ᱠᱟᱹᱢᱤ ᱦᱚᱸᱵᱚᱱ ᱠᱟᱹᱢᱤ ᱦᱚᱵᱚᱱ ᱠᱟᱹᱢᱤᱭᱟ ᱟᱨ ᱚᱱᱟ ᱥᱟᱶᱛᱮ ᱥᱮᱭ ᱚᱱᱟ ᱵᱮᱠᱷᱚᱨ ᱤᱭᱟᱹᱜᱮ ᱵᱟᱹᱪᱩᱜᱼᱟᱱᱟ ᱟᱱ ᱪᱮᱜ ᱱᱟᱜ ᱵᱚᱱ ᱡᱚᱢ
ᱦᱚᱸ ᱦᱚᱸ ᱚᱸ ᱚᱱᱟ ᱚᱱᱟ ᱤᱭᱟᱹ ᱨᱮᱫᱚ ᱱᱟᱜ ᱟᱞᱮ ᱡᱚᱵ ᱥᱮᱬᱟ ᱧᱚᱜ ᱜᱮᱭᱟ ᱥᱮ ᱵᱟᱹᱫᱽ ᱮᱱᱠᱷᱟᱡ ᱴᱨᱮᱠᱴᱟᱨ ᱫᱚ ᱱᱟᱜ ᱥᱤ ᱦᱩᱭᱩᱜᱼᱟ ᱪᱮᱫᱟᱜ ᱠᱤ ᱥᱮᱬᱟ ᱧᱚᱜᱼᱟ ᱟᱨ ᱥᱮᱬᱟ ᱢᱟᱱᱮ ᱪᱮᱜ ᱞᱮᱠᱟ ᱤᱝᱠᱟᱹ ᱯᱮ ᱯᱩᱱ ᱵᱤᱜᱷᱟᱹ ᱛᱟᱦᱮᱱ ᱨᱮᱦᱚᱸ ᱮᱱᱨᱮᱦᱚᱸ ᱰᱟᱝᱨᱤ ᱛᱟᱦᱮᱱ ᱨᱮᱦᱚᱸ ᱰᱟᱝᱨᱤᱛᱚ ᱥᱤ ᱫᱚ ᱵᱟᱝ ᱫᱟᱲᱮᱜᱼᱟ ᱪᱮᱫᱟᱜ ᱠᱤ ᱟᱹᱰᱤ ᱡᱳᱨ ᱜᱷᱟᱸᱥ ᱠᱚᱜᱼᱟ ᱥᱮ ᱵᱟᱹᱫ ᱵᱟᱹᱭᱦᱟᱹᱲ ᱠᱚᱨᱮ ᱢᱟ ᱵᱟᱲᱟᱭ ᱜᱮᱭᱟᱵᱤᱱ ᱦᱮᱸ ᱥᱮ ᱵᱟᱝ
ᱟᱨ ᱚᱝᱠᱟ ᱜᱷᱟᱥ ᱜᱷᱟᱸᱥ ᱨᱮ ᱱᱟᱦᱮᱞ ᱛᱮᱵᱤᱱ ᱥᱤᱭᱟ ᱚᱱᱟ ᱞᱟᱸ ᱞᱟᱸᱜᱟ ᱞᱟᱸᱜᱟ ᱢᱟ ᱢᱮᱱᱟᱜ ᱜᱮᱭᱟ ᱟᱨ ᱤᱝᱠᱟᱹ ᱦᱩᱰᱤᱧ ᱧᱚᱜ ᱴᱚᱯᱨᱟ ᱠᱚᱦᱚ ᱱᱟᱜ ᱥᱤ ᱦᱩᱭᱩᱜ ᱠᱟᱱᱟ ᱪᱮᱫᱟᱜ ᱠᱤ ᱦᱩᱰᱤᱧ ᱧᱚᱜ ᱴᱚᱯᱨᱟ ᱫᱚ ᱛᱤ ᱜᱷᱟᱹᱲᱤᱥ ᱥᱮ ᱦᱟᱛᱟᱣᱟ ᱟᱹᱪᱩᱨᱟᱭ ᱮᱸᱰᱮᱜᱮ ᱚᱸᱰᱮ ᱢᱟᱛᱽᱞᱚᱵ ᱥᱤ ᱦᱚᱸ ᱵᱟᱭ ᱥᱤᱭᱟ ᱟᱨ ᱩᱱᱟᱹᱜ ᱢᱚᱛᱞᱚᱵ ᱫᱷᱹᱮᱨ ᱦᱩᱭᱩᱜᱼᱟ ᱢᱚᱛᱞᱚᱵ ᱢᱤᱱᱤᱴ ᱱᱟᱜ ᱛᱚ ᱚᱱᱟ ᱦᱤᱥᱟᱹᱵ ᱛᱮ ᱱᱟᱸᱜ ᱚᱱᱟ ᱩᱭᱦᱟᱹᱨ ᱛᱮᱱ ᱴᱚᱯᱨᱟ ᱠᱚᱫᱚ ᱱᱟᱸᱜ ᱦᱩᱰᱤᱧ ᱧᱚᱜᱟᱜ ᱟᱫᱚ ᱱᱟᱸᱜ ᱵᱟᱝ ᱥᱤ ᱦᱩᱭᱩᱜ ᱠᱟᱱᱟ ᱴᱨᱮᱠᱴᱚᱨ ᱛᱮᱫᱚ ᱟᱯᱱᱟᱨ ᱱᱩᱱᱟᱹᱜ ᱪᱷᱩᱴᱟᱹᱣ ᱦᱩᱭ ᱱᱟ ᱱᱟᱦᱮᱞ ᱛᱮ ᱱᱟᱸᱜ ᱟᱨ ᱱᱤᱛᱚᱜ ᱫᱚ ᱱᱟᱸᱜ ᱯᱟᱹᱨᱤ ᱠᱟᱹᱫᱤᱧ ᱵᱟᱵᱟ ᱱᱟᱦᱟᱜ ᱱᱤᱛᱚᱜ ᱫᱚ ᱱᱟᱦᱟᱜ ᱤᱧ ᱢᱟᱭ ᱥᱤᱭᱮᱫ ᱛᱟᱦᱮᱸᱫ ᱯᱟᱹᱨᱤ ᱠᱟᱹᱫᱤᱧ ᱟᱨ ᱱᱤᱛᱚᱜ ᱫᱚ ᱱᱟᱸᱜ ᱟᱨᱦᱚ ᱚᱲᱟᱜ ᱩᱴᱟᱹᱜ ᱦᱩᱭᱩᱜᱼᱟ ᱪᱮᱫᱟᱜ ᱠᱤ ᱱᱤᱛᱚᱜ ᱥᱤ ᱦᱩᱭᱼᱟ ᱱᱟᱸᱜ ᱟᱨ ᱥᱤ ᱦᱩᱭᱛᱮ ᱱᱟᱸᱜ ᱛᱚ ᱥᱟᱨ ᱠᱷᱳᱞ ᱠᱚ ᱮᱲᱟᱹᱜ ᱮᱨᱟᱛᱮᱜ ᱱᱟᱸᱜ ᱟᱨ ᱦᱚ ᱱᱟᱸᱜ ᱠᱟᱹᱴᱷ ᱟᱜᱩ ᱠᱚ ᱱᱟᱸᱜ ᱠᱚ ᱦᱟᱹᱡᱩᱜᱼᱟ ᱱᱟᱸᱜ ᱟᱫᱚ ᱴᱨᱮᱠ ᱴᱟᱨ ᱛᱮ ᱤᱱᱟᱹᱜ ᱛᱮᱜᱮ ᱱᱟᱜ ᱯᱟᱞᱮᱜ ᱟᱹᱜᱩᱭᱟᱭ ᱱᱟᱜ ᱤᱱᱛᱮᱫᱚ ᱥᱤᱭᱟᱭᱱᱟᱹᱜ ᱟᱫᱚ ᱱᱟᱸᱜ ᱥᱤᱭᱟᱭ ᱱᱟᱸᱜ ᱚᱱᱟ ᱠᱟᱹᱴᱷ ᱜᱮᱠᱚ ᱱᱟᱹᱜ ᱠᱚ ᱥᱮᱴᱮᱨ ᱤᱫᱤᱭᱟᱼᱟ ᱱᱟᱜ ᱟᱨ ᱛᱮᱦᱮᱱ ᱫᱚ ᱫᱟᱜ ᱡᱟᱹᱲᱤᱭᱮᱜᱟᱭ ᱥᱮ ᱟᱫᱚ ᱤᱝᱠᱟᱹ ᱫᱟᱜ ᱡᱟᱹᱲᱤ ᱨᱮᱦᱚᱸ ᱱᱟᱜ ᱠᱟᱹᱰᱢᱤ ᱠᱚᱫᱚ ᱠᱚ ᱦᱟᱡᱩᱜ ᱜᱮ ᱪᱮᱫᱟᱜ ᱜᱷᱩᱝᱜᱩ ᱦᱮᱱᱟᱹᱜ ᱠᱚ ᱜᱚᱝᱜᱩ ᱟᱛᱮᱜ ᱠᱚ ᱠᱟᱹᱢᱤᱭᱟ ᱱᱟᱜ ᱟᱨ ᱤᱝᱠᱟᱹ ᱩᱱᱟᱹᱜ ᱨᱟᱹᱜᱤ ᱫᱚ ᱵᱟᱝ ᱫᱟᱜ ᱡᱟᱲᱤᱭᱮᱜᱼᱟ ᱮᱱᱚᱜ ᱛᱮᱦᱮᱱ ᱫᱚ ᱤᱱᱠᱟᱹ ᱡᱷᱤᱯᱤᱨ ᱡᱷᱤᱯᱤᱨ ᱡᱷᱤᱯᱤᱨ ᱡᱷᱤᱯᱤᱨ ᱫᱟᱜᱮᱜᱼᱟ ᱟᱫᱚ ᱡᱟᱦᱟᱸᱛᱤᱱᱟᱹᱜ ᱦᱚᱞᱟ ᱢᱟᱦᱫᱷᱮᱨ ᱨᱮ ᱦᱚᱞᱟᱭ ᱫᱟᱜ ᱠᱮᱜᱼᱟᱭ ᱫᱟᱜ ᱠᱮᱜᱼᱟ ᱟᱨᱦᱚ ᱫᱟᱜ ᱮᱜᱼᱟ ᱥᱮ ᱛᱮᱦᱮᱧ ᱟᱨ ᱪᱮᱜ ᱮᱢ ᱞᱮᱭᱟ ᱚᱸ
ᱟᱪᱪᱷᱟ
ᱦᱮᱸ
ᱜᱚᱝᱠᱮ ᱟᱹᱞᱤᱧ ᱧᱟ ᱟᱹᱞᱤᱧ ᱛᱚ ᱦᱟᱱᱮ ᱚᱱᱟ ᱥᱮᱬᱟ ᱵᱟᱹᱫ ᱠᱚ ᱩᱱᱠᱩᱫᱚ ᱱᱚᱣᱟ ᱜᱟᱹᱰᱤ ᱛᱮᱯᱮ ᱥᱤᱪᱚᱭᱮᱜᱼᱟ ᱟᱨ ᱠᱟᱹᱴᱤᱡᱟᱜ ᱠᱚᱫᱚ ᱱᱟᱜ ᱟᱸᱭᱮ ᱰᱟᱝᱨᱟ ᱛᱮ ᱥᱮᱸ ᱱᱟᱦᱮᱞ ᱛᱮ ᱵᱟᱝ
ᱦᱚᱸ ᱦᱚᱸ ᱦᱚᱸ ᱚᱱᱠᱟ ᱜᱮ ᱱᱟᱜ ᱡᱟ ᱡᱟ ᱵᱮᱱ ᱞᱟᱹᱭ ᱠᱮᱜᱼᱭᱟ ᱚᱝᱠᱟ ᱦᱩᱜ ᱦᱩᱰᱤᱧ ᱠᱚᱣᱟᱜ ᱫᱚ ᱱᱟᱜ ᱱᱟᱦᱮᱞ ᱛᱮᱜᱮ ᱤᱱᱟᱹᱭ ᱡᱟᱵᱤᱱ ᱞᱟᱹᱭ ᱚᱱᱟ ᱦᱩᱰᱤᱧ ᱧᱚᱜᱟᱜ ᱫᱚ ᱱᱟᱜ ᱛᱟᱜᱽᱲᱟᱼᱚᱱᱟ ᱵᱟᱝ ᱤᱭᱟᱹᱜ ᱟᱥᱮ ᱟᱨ ᱪᱮᱫᱟᱜ ᱠᱤ ᱚᱱᱟ ᱞᱚᱴᱟᱹᱨ ᱛᱮᱫᱚ ᱪᱮᱜ ᱵᱤᱱ ᱞᱟᱹᱭᱟ ᱟᱨ ᱞᱳᱴᱟᱹᱨ ᱛᱮ ᱫᱚ ᱥᱤ ᱫᱚ ᱥᱤ
ᱚᱠᱛᱚ ᱡᱟᱹᱥᱛᱤ ᱡᱚᱢᱟ ᱞᱮᱜᱼᱟᱢ ᱨᱚᱴᱟᱨ ᱛᱮᱫᱚ ᱡᱟᱹᱥᱛᱤ ᱚᱠᱛᱚᱭ ᱡᱚᱢᱟ ᱛᱚ ᱟᱨ ᱱᱚᱣᱟ ᱟᱹᱪᱩᱨ ᱦᱚᱸ ᱚᱸᱰᱮ ᱮᱸᱴᱠᱮᱴᱚᱬᱮᱜᱼᱟ ᱥᱮᱭ ᱡᱟᱹᱜ ᱡᱟᱹᱥᱛᱤ ᱟᱡᱟᱜ ᱠᱟᱹᱣᱰᱤ ᱦᱩᱭᱩᱜᱼᱟ ᱥᱮ ᱱᱤᱡᱮᱜ ᱞᱚᱥ ᱦᱩᱭᱩᱜᱼᱟ ᱡᱟᱦᱟᱸᱭ ᱪᱟᱹᱥᱤ ᱠᱟᱱᱟ ᱵᱚᱱ ᱥᱮ ᱪᱟᱹᱥᱤ ᱵᱚᱭᱦᱚᱸ ᱟᱵᱚ ᱵᱚᱱ ᱢᱟᱱᱮ ᱞᱚᱥ ᱨᱮᱵᱚᱱ ᱯᱟᱲᱟᱜᱼᱟ ᱥᱮᱭ ᱡᱟᱹᱥᱛᱤ ᱠᱟᱹᱣᱰᱤ ᱮᱢ ᱦᱩᱭᱩᱜ ᱛᱟᱵᱚᱱᱟ ᱟᱸ ᱚᱸᱰᱮ ᱢᱟ ᱠᱟᱹᱴᱤᱡ ᱟᱸ ᱵᱟᱹᱫᱽ ᱨᱮ ᱥᱮ ᱠᱟᱹᱴᱤᱡ ᱵᱟᱹᱭᱦᱟᱹᱲ ᱨᱮ ᱚᱱᱟ ᱢᱟ ᱟᱹᱪᱩᱨ ᱦᱚᱸ ᱵᱟᱝ ᱜᱟᱱᱚᱜᱼᱟ ᱚᱸᱰᱮ ᱟᱹᱰᱤᱞᱮᱠᱟᱱ ᱮᱸᱴᱠᱮᱴᱚᱸᱬᱮ ᱧᱮᱞᱚᱜ ᱟᱥᱮ ᱵᱟᱝ
ᱦᱚᱸ ᱦᱚᱸ ᱟᱹᱰᱤ ᱢᱚᱸᱡᱽ ᱜᱮᱵᱤᱱ ᱞᱟᱹᱭ ᱠᱮᱜᱼᱟ ᱡᱟᱦᱟᱸᱭ ᱵᱤᱱ ᱞᱟᱹᱭ ᱠᱮᱜᱼᱟ ᱟᱠᱚᱣᱟᱜ ᱜᱮ ᱠᱟᱹᱣᱰᱤ ᱦᱩᱭᱩᱜᱼᱟ ᱟᱨ ᱟᱠᱚ ᱚᱝᱠᱟᱜᱮ ᱡᱟᱦᱟᱸᱭ ᱠᱚᱫᱚ ᱚᱱᱠᱟᱱ ᱚᱱᱠᱟᱱ ᱢᱮᱱᱟᱜ ᱠᱚ ᱴᱨᱟᱠᱴᱟᱨ ᱵᱟᱞᱟ ᱟᱹᱰᱤ ᱥᱳᱞᱳᱞᱤ ᱠᱚ ᱪᱟᱹᱞᱩᱭᱟ ᱟᱹᱰᱤ ᱟᱹᱰᱤ ᱵᱟᱹᱭ ᱵᱟᱹᱭ ᱟᱨ ᱚᱱᱠᱟ ᱪᱟᱹᱞᱩ ᱫᱚ ᱠᱟᱹᱴᱤᱡ ᱟᱵᱚ ᱦᱚᱸ ᱯᱩᱭᱥᱟ ᱢᱟ ᱧᱮᱞ ᱦᱳᱭᱳᱼᱟ ᱪᱟᱜ ᱠᱤ ᱟᱯᱮᱭᱟᱜ ᱚᱱᱠᱟ ᱯᱩᱭᱥᱟ ᱜᱤᱰᱤ ᱮᱢ ᱢᱟ ᱵᱟᱝ ᱜᱟᱱᱚᱜᱼᱟ᱾ ᱛᱚ ᱚᱱᱠᱟᱜᱮ ᱥᱤ ᱞᱮᱫᱼᱟ ᱠᱚᱥᱮ ᱟᱫᱚ ᱢᱮᱱ ᱦᱩᱭᱮᱱ ᱜᱮᱭᱟ ᱟᱫᱚ᱾ ᱡᱮ ᱚᱱᱟ ᱫᱚ ᱴᱨᱟᱠᱴᱟᱨ ᱨᱮᱱᱟᱜ ᱫᱚ ᱚᱱᱠᱟ ᱵᱤᱱ ᱡᱟᱦᱟᱸ ᱞᱮᱠᱟ ᱪᱟᱹᱞᱩ ᱫᱟᱲᱮ ᱵᱱᱟ ᱢᱟ ᱛᱟᱦᱚᱞᱮ᱾ ᱡᱟᱦᱟᱸ ᱞᱮᱠᱟᱞᱮ ᱥᱤᱭᱟᱯ ᱫᱚ ᱚᱱᱠᱟ ᱫᱚ ᱵᱟᱝᱜᱮ ᱟᱫᱚ ᱠᱟᱹᱴᱤᱡ ᱫᱚ ᱟᱹᱰᱤ ᱥᱚᱞᱚ ᱞᱟᱹᱜᱤᱫ ᱵᱤᱱ ᱥᱤᱭᱟ ᱫᱚ ᱚᱱᱠᱟ ᱢᱮᱛᱟ ᱫᱮᱼᱟ ᱡᱟᱦᱟᱸᱭ ᱠᱚᱫᱚ ᱠᱚ ᱨᱸᱜᱤᱮᱡ ᱜᱮᱭᱟ ᱟᱨ ᱡᱟᱦᱟᱸᱭ ᱚᱱᱠᱟ᱾ ᱤᱭᱟᱹ ᱢᱚᱛᱞᱚᱵ ᱪᱮᱫᱮᱠᱟ ᱤᱭᱟᱹ ᱱᱟᱜ ᱵᱮᱥ ᱢᱚᱱᱮ ᱠᱚᱫᱚ ᱱᱟᱜ ᱠᱚ ᱞᱟᱹᱭᱮᱜᱼᱟ ᱵᱟᱝᱜᱮ ᱵᱟᱝ ᱪᱮ ᱨᱟᱥᱤᱜᱼᱟ᱾ ᱢᱚᱱᱮ ᱢᱚᱱᱮ ᱵᱮᱥ ᱵᱮᱥ ᱛᱮᱜᱮ ᱢᱮᱛᱟᱢᱟ, ᱡᱟᱦᱟᱸ ᱠᱚᱫᱚ ᱚᱱᱠᱟ ᱠᱚ ᱢᱮᱛᱟᱢᱟ ᱥᱮ ᱟᱫᱚ ᱟᱹᱲᱤᱥ ᱜᱮᱢ ᱵᱩᱡᱷᱟᱹᱣᱚ᱾ ᱪᱮᱫᱟᱜ ᱟᱹᱲᱤᱥ ᱪᱮᱫᱟᱜ ᱮᱢ ᱵᱩᱡᱷᱟᱹᱣᱟ, ᱪᱮᱫᱟᱜ ᱟᱢ ᱦᱚᱛᱚ ᱟᱢ ᱟᱡᱟᱜ ᱯᱩᱭᱥᱟᱹᱛᱚ ᱠᱷᱚᱨᱪᱟᱜ ᱠᱟᱱᱟ᱾ ᱤᱱᱠᱟᱹ ᱛᱮᱢᱟ ᱵᱟᱢ ᱥᱤᱧᱧ ᱠᱟᱱᱟ ᱥᱮ ᱵᱟᱝ᱾ ᱟᱢᱟᱜ ᱟᱞᱮᱭᱟᱜ ᱟᱞᱮ ᱟᱞᱮᱭᱟᱜ ᱦᱚᱸ ᱠᱟᱹᱣᱰᱤ ᱠᱚᱢᱟ ᱤᱱᱠᱟᱹ ᱛᱮᱢᱟ ᱵᱟᱝ ᱦᱤᱡᱩᱜᱼᱟ᱾ ᱪᱮᱫ ᱥᱮ ᱪᱟᱥ ᱟᱵᱚ ᱟᱹᱰᱤᱜ ᱪᱟᱥ ᱨᱮᱦᱚᱸ ᱛᱚ ᱵᱚᱦᱩᱛ ᱜᱟᱱ ᱠᱷᱚᱨᱪᱟ ᱢᱮᱱᱟᱜᱼᱟ ᱦᱮᱸᱥᱮ᱾ ᱨᱚᱦᱚᱭ ᱦᱚᱪᱚ ᱠᱚᱣᱟ ᱩᱱᱠᱩ ᱠᱟᱹᱲᱢᱤ ᱟᱨᱚ ᱧᱮᱞ ᱦᱩᱭᱩᱜᱼᱟ ᱟᱨᱚ ᱪᱤᱠᱟᱹᱜᱼᱟ ᱥᱟᱨ ᱠᱷᱳᱞ ᱟᱨᱚᱸ ᱵᱤᱥ ᱠᱚ ᱮᱢᱚᱜᱼᱟ ᱟᱨᱚ ᱪᱮᱫ ᱠᱚᱠᱚ ᱡᱚᱢᱟ᱾ ᱡᱚ ᱢᱟᱠᱚ ᱩᱱᱠᱩ ᱤᱭᱟᱹ ᱠᱚᱦᱚᱸ ᱦᱮᱸᱥᱮ᱾ ᱮᱱᱠᱷᱟ ᱩᱱᱠᱩ ᱤᱭᱟᱹ ᱦᱩᱭᱩᱜᱼᱟ ᱟᱹᱰᱤ ᱤᱭᱟᱹᱛᱮ ᱟᱵᱚ ᱦᱚᱸ ᱯᱩᱭᱥᱟᱹ ᱵᱚᱱ ᱧᱟᱢᱟ᱾ ᱟᱨ ᱚᱱᱠᱟᱭ ᱠᱷᱟᱡ ᱠᱚ, ᱟᱫᱚ ᱚᱱᱟ ᱤᱭᱟᱹ ᱛᱮᱫᱚ ᱠᱟᱱᱟ ᱟᱞᱮ ᱟᱞᱮ ᱦᱟᱜ ᱴᱨᱟᱠᱴᱟᱨ ᱞᱮ ᱦᱟᱛᱟᱣ ᱟᱠᱟᱫᱼᱟᱜ ᱱᱟᱜ ᱟᱫᱚ ᱟᱨ ᱢᱤᱫᱴᱟᱱ ᱦᱟᱱᱛᱮ ᱨᱮ ᱚᱱᱛᱮ ᱧᱟᱢ ᱛᱚᱨᱟ ᱠᱷᱟᱡ ᱥᱩᱨ ᱨᱮᱜᱮ ᱱᱟᱜ ᱟᱞᱮᱭᱟᱜ ᱠᱷᱮᱛ ᱥᱤ ᱛᱟᱨᱟᱭᱟ ᱤᱥᱠᱩᱞᱤᱧ ᱤᱫᱤᱭᱮᱫ ᱛᱟᱵᱚ ᱟᱫᱚ ᱟᱞᱮ ᱟᱞᱮᱭᱟᱜ ᱠᱟᱱ ᱜᱮᱭᱟ ᱥᱮ ᱤᱱᱠᱟᱹ ᱫᱚ᱾ ᱴᱷᱤᱠ ᱜᱮᱭᱟ
ᱟᱨ ᱱᱤᱡᱮᱨ ᱴᱮᱠᱴᱟᱨ ᱛᱟᱦᱮᱱ ᱠᱷᱟᱱᱡ ᱪᱮᱫ ᱞᱟᱜ ᱡᱟᱦᱟᱸ ᱛᱤᱨᱮ ᱢᱚᱱᱮ ᱭᱟᱵᱤᱱ ᱩᱱ ᱡᱚᱠᱷᱚᱱ ᱜᱮ, ᱟᱨ ᱢᱟᱲᱟᱝ ᱫᱷᱟᱨᱟ ᱚᱱᱠᱟ ᱵᱟᱲᱟ ᱛᱮᱜᱮ ᱦᱱᱟᱜ ᱟᱹᱰᱤ ᱟᱹᱲᱮᱥ ᱜᱮᱞᱮ ᱵᱩᱡᱷᱟᱹᱣ ᱠᱮᱜᱼᱟ, ᱪᱮᱫᱟᱜ ᱠᱤ ᱦᱟᱱᱟ ᱫᱷᱟᱣ ᱢᱤᱫ ᱫᱷᱟᱣ ᱫᱟᱜ ᱮᱱᱟᱭᱟ ᱥᱮ ᱟᱨ ᱟᱨ ᱢᱤᱫᱴᱮᱱ ᱴᱨᱟᱠᱴᱟᱨ ᱵᱟᱞᱟᱮ ᱞᱟᱹᱭ ᱟᱫᱮᱭᱟ ᱠᱤ ᱵᱟᱝ ᱥᱤᱢ ᱢᱮ ᱞᱟᱹᱭ ᱟᱠᱚ ᱦᱚᱸ ᱪᱮᱫ ᱤᱫᱤᱭᱧᱟᱜ ᱵᱟᱨ ᱜᱷᱚᱱᱴᱟ᱾ ᱵᱟᱨ ᱜᱷᱚᱱᱴᱟ ᱪᱮᱫ ᱯᱮ ᱫᱤᱱ ᱛᱮᱦᱚᱸ ᱵᱟᱝ ᱟᱹᱜᱩ ᱞᱮᱼᱟᱢ ᱫᱤᱱᱜᱮ ᱞᱟᱭᱤᱱ ᱨᱮ ᱯᱤᱪᱷᱟᱹ ᱠᱚᱜ ᱢᱮ ᱞᱟᱹᱭᱥᱴᱟᱭ ᱦᱚᱸ ᱱᱚᱣᱟᱧ ᱥᱤ ᱯᱩᱨᱟᱹᱣᱮᱜᱼᱟ᱾ ᱟᱨᱤᱧ ᱤᱫᱤᱭᱮᱫᱼᱟ ᱱᱚᱜᱼᱚᱭ ᱤᱧ ᱥᱤ ᱯᱩᱨᱟᱹ ᱟᱨᱤᱧ ᱤᱫᱤᱭᱮᱫᱼᱟ᱾ ᱟᱨ ᱚᱱᱠᱟ ᱢᱮᱱ ᱢᱮᱱ ᱛᱮᱜᱮᱢᱟᱜ ᱵᱟᱜᱟᱣ ᱪᱟᱵᱟᱜᱼᱟ ᱟᱨ ᱮᱱ ᱨᱮᱦᱚᱸ ᱵᱟᱝ ᱟᱹᱜᱩᱭᱟ ᱮᱱᱠᱷᱟᱡ ᱫᱚ ᱟᱹᱰᱤ ᱢᱚᱱᱮ ᱵᱟᱹᱲᱤᱡ ᱜᱮ ᱵᱩᱡᱷᱟᱹᱜᱼᱟ ᱦᱮᱸᱥᱮ᱾ ᱮᱱᱠᱷᱟᱡ ᱚᱱᱟ ᱚᱱᱟ ᱦᱤᱥᱟᱹᱵ ᱦᱚᱸ ᱟᱨ ᱚᱱᱟ ᱦᱤᱥᱟᱹᱵ ᱛᱮᱤᱱᱟᱹᱜ ᱴᱠᱴᱟᱨ ᱦᱟᱛᱟᱣ ᱦᱩᱭ ᱟᱠᱟᱱᱟ
ᱟᱪᱪᱷᱟ ᱟᱫᱚ ᱤᱧ ᱱᱚᱜᱼᱚᱭ ᱱᱚᱝᱠᱟ ᱡᱩᱫᱤ ᱮᱲᱮ ᱠᱷᱟᱱ ᱫᱚ ᱱᱤᱡᱮ ᱦᱚᱸ ᱢᱚᱱᱮ ᱠᱚ ᱵᱷᱮᱡᱟᱨ ᱜᱮ ᱵᱩᱡᱷᱟᱹᱜᱼᱟ᱾ ᱛᱮ ᱵᱟᱹᱫᱽ ᱨᱮᱭᱟᱜ ᱵᱟᱹᱭᱦᱟᱹᱲ ᱨᱮᱭᱟᱜ ᱫᱟᱜ ᱦᱚᱸ ᱟᱸᱡᱮᱫ ᱪᱟᱵᱟᱜᱼᱟ ᱱᱟᱛᱮ ᱯᱮ ᱯᱩᱱ ᱫᱤᱱ ᱛᱟᱺᱜᱤ ᱛᱟᱺᱜᱤ ᱛᱮ ᱥᱮᱭ ᱱᱤᱡᱮ ᱦᱚᱢ ᱱᱟᱡᱮᱦᱟᱞ ᱪᱟᱵᱟᱜᱼᱟ, ᱥᱮᱭ ᱟᱹᱲᱤᱥ ᱜᱮ ᱵᱩᱡᱷᱟᱹᱜᱼᱟ᱾ ᱟᱨ ᱚᱲᱟᱜ ᱦᱚᱲ ᱠᱚᱦᱚᱸ ᱡᱩᱫᱤ ᱡᱟᱦᱟᱸᱭ ᱜᱟᱹᱰᱤ ᱴᱷᱮᱱ ᱠᱟᱛᱷᱟᱭ ᱪᱟᱞᱟᱣ ᱠᱚᱟᱱ ᱩᱱᱤ ᱦᱚᱭ ᱢᱮᱛᱟᱢᱟ ᱚᱲᱟᱜ ᱦᱚᱲ ᱦᱚᱸᱠᱚ ᱞᱟᱹᱭᱟ᱾ ᱦᱚᱸ ᱞᱟᱹᱭᱟᱢ ᱫᱚ ᱜᱟᱹᱰᱤ ᱴᱷᱮᱱ ᱫᱚ ᱵᱟᱢ ᱥᱮᱱᱚᱜ ᱠᱟᱱᱟ ᱚᱠᱟ ᱪᱚᱢ ᱜᱚᱞᱯᱚ ᱵᱷᱟᱜᱟᱜ ᱠᱟᱱ ᱛᱮ ᱦᱤᱡᱩᱜ ᱠᱟᱱᱟ ᱢᱤᱫᱴᱟᱝ ᱜᱷᱟᱸᱨᱚᱸᱧᱡᱽ ᱨᱮᱦᱚᱸ ᱢᱤᱫᱴᱟᱱ ᱚᱥᱟᱱᱛᱤ ᱞᱮᱠᱟᱱ ᱡᱤᱱᱤᱥ ᱧᱮᱞᱚᱜᱼᱟ ᱟᱨ ᱮ ᱟᱨ ᱱᱩᱠᱩ ᱜᱟᱹᱰᱤ ᱵᱟᱞᱟ ᱠᱚᱦᱚᱸ ᱦᱩᱱᱟᱹᱝ ᱞᱟᱹᱭ ᱩᱪᱤᱛ, ᱡᱮ ᱟᱹᱜᱩ ᱫᱟᱲᱮᱭᱟᱜ ᱠᱷᱟᱱ ᱞᱟᱹᱭ ᱢᱮ ᱛᱮᱦᱮᱧ ᱟᱨ ᱵᱟᱝᱠᱷᱟᱱ ᱫᱚ ᱢᱤᱫ ᱫᱷᱟᱣ ᱨᱮ ᱢᱤᱫ ᱦᱚᱲ ᱡᱩᱫᱤᱢ ᱞᱟᱹᱭᱟ ᱡᱮ ᱛᱮᱦᱮᱧ ᱫᱚ ᱵᱟᱹᱵᱩ ᱥᱮ ᱫᱟᱫᱟ ᱛᱮᱦᱮᱧ ᱫᱚ ᱵᱟᱹᱧ ᱥᱚᱢᱚᱭ ᱟᱨ ᱢᱚᱴᱟᱢᱩᱴᱤ ᱯᱟᱸᱪ ᱪᱷᱚ ᱫᱤᱱ ᱯᱚᱨ ᱠᱷᱟᱱ ᱛᱟᱸᱜᱤ ᱤᱱᱟᱹᱝ ᱫᱤᱱ ᱡᱩᱫᱤᱢ ᱛᱟᱸᱜᱤ ᱫᱟᱲᱮᱭᱟᱜᱼᱟ ᱛᱟᱦᱚᱞᱮ ᱴᱷᱤᱠ, ᱟᱨ ᱱᱚᱝᱠᱟ ᱦᱚᱲ ᱮᱲᱮᱛᱚ ᱵᱟᱝ ᱵᱷᱟᱜᱮᱭᱟ ᱥᱮ ᱢᱟᱱᱮ ᱱᱚᱛᱮ ᱟᱡᱟᱜ ᱵᱟᱹᱫᱽ ᱨᱮᱦᱚᱸ ᱫᱟᱜ ᱟᱸᱡᱮᱫ ᱞᱮᱱ ᱠᱷᱟᱱ ᱩᱱᱤ ᱛᱟᱭᱚᱢ ᱛᱮ ᱪᱮᱫᱼᱮ ᱪᱤᱠᱟᱹᱭᱟ ᱥᱮ ᱵᱟᱝ ᱜᱚᱢᱠᱮ?
ᱦᱚᱸ ᱜᱚᱝᱠᱮ ᱟᱹᱰᱤ ᱢᱚᱡᱽ ᱜᱮᱵᱤᱱ ᱞᱟᱹᱭ ᱠᱮᱜᱼᱟ ᱡᱮ ᱟᱹᱵᱤᱱ ᱞᱟᱹᱭ ᱠᱮᱜᱼᱟ ᱵᱤᱱ᱾ ᱟᱨ ᱦᱮᱸ ᱥᱮ ᱚᱱᱠᱟᱜᱮ ᱱᱟᱦᱟᱜ ᱟᱨ ᱟᱵᱚ ᱦᱚᱸ ᱚᱱᱠᱟ ᱚᱱᱠᱟ ᱤᱥ ᱡᱮ ᱵᱤᱱ ᱞᱟᱹᱭ ᱠᱮᱜᱼᱟ ᱨᱚᱭᱮᱫ ᱵᱮᱱᱟ ᱪᱤᱠᱟᱹ ᱵᱤᱱᱟ ᱠᱚ ᱚᱱᱠᱟ ᱦᱚᱸ ᱦᱩᱭᱩᱜ ᱜᱮᱣᱟ᱾ ᱟᱨ ᱚᱱᱠᱟ ᱫᱤᱱ ᱯᱤᱪᱷᱮ ᱨᱮᱦᱚᱸ ᱟᱵᱤᱱᱟᱜ ᱦᱚᱸ ᱠᱟᱹᱢᱤ ᱢᱟ ᱡᱟᱦᱟᱱᱟᱜ ᱦᱟᱱᱟ ᱱᱟᱣᱟ ᱛᱟᱦᱮᱱ ᱜᱮᱭᱟ ᱠᱤ ᱚᱱᱟ ᱥᱤ ᱢᱟ ᱵᱟᱝ᱾ ᱟᱨᱚ ᱚᱱᱟ ᱥᱟᱶᱛᱮ ᱟᱨᱚ ᱟᱭᱢᱟ ᱟᱭᱢᱟ ᱠᱟᱹᱢᱤ ᱠᱚ ᱛᱟᱦᱮᱱ ᱜᱮᱣᱟ ᱚᱱᱟ ᱯᱤᱪᱷᱮ ᱨᱮᱵᱤᱱ ᱛᱟᱦᱮᱱ ᱠᱷᱟᱡ ᱫᱚ ᱟᱹᱵᱤᱱ ᱦᱚᱸ ᱟᱹᱴᱴᱤ ᱟᱹᱲᱤᱥ ᱢᱟᱱᱮ ᱪᱮᱫ ᱵᱤᱱ ᱞᱟᱹᱭᱟ ᱟᱫᱚ ᱞᱟᱹᱭ ᱜᱮ ᱵᱟᱹᱵᱤᱱ ᱫᱟᱲᱮᱼᱟ ᱩᱱᱟᱜ ᱟᱹᱲᱤᱥ ᱵᱩᱡᱷᱟᱹᱣᱟ ᱟᱨ ᱛᱟᱦᱚᱞᱮ ᱚᱱᱠᱟ ᱪᱟᱥᱵᱟᱥ ᱥᱤᱦᱚ ᱦᱚ ᱢᱟᱱᱮ ᱦᱩᱭ ᱠᱟᱱᱟ᱾ ᱟᱨ ᱛᱟᱦᱚᱞᱮ ᱪᱮᱫ ᱠᱚᱛᱮ ᱟᱯᱮ ᱫᱚᱯᱮ ᱥᱤ ᱦᱚᱪᱚᱭᱟ ᱱᱚᱝᱠᱟ ᱱᱟᱦᱮᱞ ᱠᱚᱛᱮ ᱜᱮ ᱥᱮ ᱱᱚᱝᱠᱟ ᱤᱭᱟᱹ ᱛᱮ ᱱᱟᱜ?
ᱟᱹᱞᱤᱧ ᱟᱞᱮ ᱥᱮᱱ ᱫᱚ ᱱᱟᱦᱮᱞ ᱠᱚᱛᱮ ᱫᱚ ᱚᱱᱟ ᱠᱟᱹᱡ ᱠᱟᱹᱡ ᱵᱟᱹᱫᱽ ᱛᱮᱫ ᱜᱮ ᱟᱯᱮ ᱥᱮᱱ ᱞᱮᱠᱟ᱾ ᱢᱟᱱᱮ ᱠᱟᱹ ᱠᱟᱹᱴᱤᱡ ᱟᱫᱛᱮᱫ ᱚᱸᱰᱮᱮᱫ ᱫᱚ ᱱᱚᱣᱟ ᱤᱭᱟᱹ ᱠᱚᱛᱮ ᱫᱚ ᱵᱟᱝ ᱯᱚᱨᱛᱟᱼᱟ ᱛᱚ᱾ ᱮᱸ ᱚ ᱚᱱᱟ ᱦᱚᱸᱛᱮ ᱛᱮ ᱚᱸ ᱱᱚᱣᱟ ᱥᱮᱬᱟ ᱵᱟᱹᱫᱽ ᱥᱮ ᱵᱟᱹᱭᱦᱟᱹᱲ ᱠᱚᱫᱚ ᱚᱱᱟ ᱫᱚ ᱱᱚᱣᱟ ᱨᱚᱴ ᱴᱟᱨ ᱛᱮᱜᱮ ᱴᱨᱟᱠᱴᱚᱨ ᱛᱮᱜᱮ ᱥᱤᱼᱟ ᱦᱟᱸᱜ ᱟᱨ ᱱᱚᱣᱟ ᱠᱟᱹᱴᱤᱡᱟᱜ ᱠᱚᱫᱚ ᱱᱚᱣᱟ ᱰᱟᱜ ᱰᱟᱝᱨᱟ ᱠᱚᱛᱮ ᱜᱮ ᱦᱟᱸᱜ ᱞᱚᱥᱚᱫ ᱦᱩᱭᱩᱜ-ᱟ ᱱᱤᱡᱮ ᱜᱮ ᱟᱨ ᱮᱫ ᱛᱮᱦᱮᱧ ᱜᱟᱯᱟ ᱱᱩᱠᱩ ᱰᱟᱝᱨᱟ ᱦᱚᱸᱠᱚ ᱧᱮᱞᱚᱜ ᱠᱟᱱᱟ ᱥᱮᱭ ᱟᱛᱩᱳ ᱴᱚᱞᱟ ᱨᱮ ᱵᱟᱹᱭ ᱵᱟᱹᱭᱛᱮ ᱟᱞᱮᱥᱱ᱾ ᱛᱚ ᱵᱟᱹᱭ ᱵᱟᱹᱭ ᱛᱮᱠᱚ ᱢᱩᱪᱟᱹᱫ ᱡᱟᱨᱣᱟᱜ ᱠᱟᱱ ᱞᱮᱠᱟ ᱱᱚᱣᱟ ᱜᱟᱹᱰᱤ ᱠᱚ ᱩᱰᱩᱠ ᱠᱮᱱ ᱠᱷᱟᱹᱛᱤᱨ ᱟᱫᱚ ᱚᱠᱚᱭ ᱦᱚᱸ ᱪᱤᱯ ᱥᱮᱱ ᱫᱚ ᱮᱠ ᱮᱠ ᱩᱸ ᱚᱱᱠᱟ ᱢᱚᱱ ᱫᱚ ᱵᱟᱹ ᱵᱟᱹᱪᱩᱜ ᱠᱟᱱ ᱛᱟᱠᱚᱣᱟ ᱡᱮ ᱰᱟᱝᱨᱟ ᱪᱮᱛᱟᱱ ᱨᱮ ᱫᱚ ᱟᱨ ᱰᱟᱽᱝᱨᱟ ᱛᱮ ᱥᱤ ᱫᱚ᱾ ᱡᱷᱚᱛᱚ ᱦᱚᱲ ᱠᱷᱚᱱ ᱛᱟᱭᱚᱢ ᱟᱢ ᱜᱟᱹᱰᱤᱛᱮ ᱡᱟᱦᱟᱸᱭ ᱟᱢ ᱟᱢ ᱯᱟᱥᱮ ᱨᱮᱥᱮ ᱟᱢ ᱥᱩᱨ᱾ ᱡᱟᱦᱟᱸᱭᱟᱜ ᱵᱟᱹᱫ ᱢᱮᱱᱟᱜᱼᱟ ᱜᱟᱹᱰᱤ ᱛᱮᱠᱷᱟᱱ ᱫᱚ ᱧᱮ ᱱᱤᱛᱚᱜ ᱜᱮ ᱥᱤ ᱠᱮᱭᱟ ᱥᱤ ᱦᱩᱭ ᱛᱟᱨᱟ ᱠᱮᱭᱟ ᱞᱚᱥᱚᱫ ᱦᱩᱭ ᱮᱱ ᱛᱟᱭᱟ ᱟᱨ ᱨᱚᱦᱚᱭ ᱛᱟᱨᱟ ᱠᱮᱭᱟ ᱠᱚ ᱟᱨ ᱰᱟᱝᱨᱟ ᱛᱮᱫᱚ ᱚᱱᱮ ᱱᱤᱡᱟᱞᱟ ᱪᱷᱩᱴᱟᱹᱣ ᱦᱩᱭᱩᱜᱼᱟ ᱚᱱᱟ ᱠᱷᱟᱹᱛᱤᱨ ᱟᱹᱰᱤ᱾ ᱟᱭᱢᱟ ᱚᱠᱛᱚ ᱦᱚᱸ ᱪᱟᱞᱟᱜ-ᱟ ᱟᱨ ᱱᱚ-ᱚᱣ ᱪᱟᱥ ᱠᱟᱹᱢᱤ ᱨᱮᱦᱚᱸ᱾ ᱛᱟᱭᱚᱢᱚᱜᱼᱟ ᱟᱨ ᱚᱱᱟᱜᱮ ᱟᱨ ᱚᱱᱮ ᱟᱹᱵᱤᱱ ᱡᱟᱦᱟᱸ ᱵᱤᱱ ᱞᱟᱹᱭ ᱠᱮᱫ ᱥᱮᱭ ᱠᱮ ᱱᱚᱣᱟ᱾ ᱚ ᱦᱩᱲᱩ ᱪᱟᱥ ᱠᱚᱨᱮ ᱦᱮᱸ ᱦᱤᱥᱟᱹᱵ ᱠᱟᱛᱮᱜ ᱧᱮᱞ ᱞᱮᱠᱷᱟᱱ ᱠᱟᱵ ᱠᱷᱩᱵ ᱮᱠᱴᱟ ᱯᱷᱟᱭᱫᱟ ᱫᱚ ᱵᱟᱝ ᱦᱩᱭᱩᱜᱼᱟ ᱠᱷᱟᱹᱞᱤ ᱟᱵᱚ᱾ ᱢᱤᱫᱴᱟᱝ ᱡᱚᱢ ᱞᱟᱹᱜᱤᱱ ᱜᱮ ᱚᱸ ᱚᱱᱟᱨᱮ ᱮᱱᱟ ᱵᱟᱵᱤᱱ ᱞᱟᱹᱭ ᱠᱮᱫᱮᱜᱼᱟ ᱡᱮ ᱱᱚᱜᱼᱚᱭ᱾ ᱯᱩᱭᱞᱩ ᱛᱚᱲᱟ ᱠᱮᱫᱢ ᱥᱮ ᱪᱟᱨᱟ ᱠᱮᱣᱟᱢ ᱛᱟᱨᱯᱚᱨ ᱚᱱᱟ ᱞᱟ ᱞᱟᱹᱴᱷᱩᱭᱮᱱᱟ ᱛᱟᱯᱚᱨ ᱩᱱ ᱠᱷᱚᱱ ᱜᱮ ᱛᱤᱡᱩ ᱫᱚᱠᱚ᱾ ᱠᱚ ᱞᱟᱜᱟᱣ ᱟᱠᱚᱱ ᱧᱮᱞ ᱢᱮᱥᱮ ᱥᱮᱭ ᱫᱟᱨᱮ ᱚᱢᱚᱱᱮᱱ ᱠᱷᱚᱱ ᱜᱮ ᱛᱟᱨᱯᱚᱨ ᱨᱚᱦᱚᱭ ᱩᱪᱟᱹᱲ ᱠᱮᱫ ᱟᱢ᱾ ᱩᱱ ᱥᱚᱢᱚᱭ ᱥᱟᱨ ᱵᱷᱤᱥ ᱮᱸ ᱮᱸ ᱢᱮᱱᱟᱜᱼᱟ ᱛᱟᱯᱚ ᱠᱟᱹᱲᱢᱤ ᱢᱮᱱᱟᱜ᱾ ᱚᱠᱟ ᱞᱚᱥᱫ ᱠᱚᱪᱟ ᱢᱮᱱᱟᱜ-ᱟ ᱢᱟᱱᱮ ᱡᱵᱚᱛᱤᱭ ᱡᱩᱫᱤ ᱚᱱᱟ ᱠᱷᱚᱨᱪ ᱴᱟᱜ ᱵᱤᱱ ᱞᱮᱠᱷᱟ ᱜᱩᱴᱟ ᱢᱟᱱᱮ ᱯᱩᱨᱟᱹ ᱦᱤᱥᱟᱹᱵ ᱠᱟᱛᱮᱜ ᱵᱤᱱ ᱧᱮᱞᱟ ᱢᱤᱫ ᱵᱤᱜᱷᱟᱹ ᱨᱮ ᱠᱷᱩᱵ ᱮᱠᱴᱟ ᱯᱷᱟᱭᱫᱟ ᱫᱚ ᱵᱟᱝ ᱦᱩᱭᱩᱜᱼᱟ ᱢᱚᱴᱟᱢᱩᱴᱤ ᱪᱮ ᱟᱫᱚ ᱵᱟᱵᱚᱱ ᱪᱟᱥ ᱛᱮᱦᱚᱸ ᱵᱟᱝ ᱜᱟᱱᱚᱜᱼᱟ ᱪᱮᱫ ᱵᱚᱱ ᱡᱚᱢᱟ ᱢᱟᱱᱮ ᱦᱩᱲᱩ ᱵᱟᱝᱠᱷᱟᱱ ᱫᱟᱠᱟ᱾ ᱫᱟᱜ ᱵᱟᱜ ᱵᱟᱠᱷᱟᱱ ᱚᱠᱟ ᱨᱮᱵᱚᱱ ᱧᱟᱢᱟ᱾ ᱚᱱᱟ ᱞᱮᱠᱟᱛᱮ ᱪᱟᱥ ᱫᱚ ᱮᱠᱟᱞᱜᱮ ᱞᱟᱹᱠᱛᱤ ᱪᱟᱥ ᱵᱟᱵᱚᱱ ᱪᱟᱥ ᱞᱮᱠᱷᱟᱱ ᱫᱚ ᱥᱮ᱾ ᱵᱟᱹᱫᱽ ᱵᱟᱹᱭᱦᱟᱹᱲ ᱛᱟᱦᱮᱱ ᱛᱩᱞᱩᱡ ᱦᱚᱲ ᱦᱚᱸᱠᱚ ᱞᱟᱸᱫᱟ ᱦᱟᱵᱚᱱᱟ ᱞᱟᱹᱭ ᱦᱚᱸ᱾ ᱱᱩᱠᱩᱣᱟᱜ ᱵᱟᱹᱫᱽ ᱵᱟᱹᱭᱦᱟᱹᱲ ᱢᱮᱱᱟᱜᱼᱟ ᱮᱭ ᱵᱟᱠᱚ ᱪᱟᱥ ᱮᱭᱟ ᱥᱮ ᱮᱭ ᱞᱮᱭ ᱱᱩᱠᱩ ᱮᱠᱟ ᱠᱩᱲᱣᱟᱹ ᱥᱮ ᱤᱭᱟᱹ ᱜᱮᱣᱟ ᱠᱚ ᱥᱮ ᱪᱟᱥ ᱡᱚᱢ ᱠᱚᱨᱛᱮ ᱜᱮᱞᱮ ᱥᱮ ᱡᱟᱦᱟᱱ ᱠᱚ ᱜᱮᱛᱚ ᱥᱮ ᱱᱩᱠᱩ ᱠᱩᱞ ᱨᱮᱱ ᱥᱮ ᱵᱤᱨ ᱵᱤᱨ ᱨᱮᱱ ᱱᱩᱠᱩ᱾ ᱱᱩᱠ ᱛᱟ ᱛᱟᱨᱯᱚᱨ ᱛᱟᱹᱨᱩᱯ ᱠᱚ ᱱᱩᱠᱩ ᱠᱚ ᱡᱩᱫᱤ ᱟᱞᱟᱝᱞᱟᱝ ᱧᱮᱞ ᱠᱚᱣᱟ ᱥᱮ ᱩᱱᱝᱠᱩ ᱦᱚᱸᱛᱚ ᱱᱚᱣᱟ ᱱᱮ ᱡᱚᱢ ᱞᱟᱹᱜᱤᱫ ᱠᱷᱟᱱ ᱫᱚ ᱩ ᱪᱷᱩᱴᱟᱹᱣ ᱦᱩᱭᱩᱜ ᱜᱮ ᱛᱟᱟᱠᱚᱣᱟ ᱠᱩᱞ ᱡᱮᱢᱚᱱ ᱵᱤᱨ ᱨᱤᱱ ᱨᱟᱡᱟ ᱠᱟᱱᱟ ᱠᱚ ᱩᱱᱠᱩ ᱦᱚᱸᱛᱚ ᱟᱡ ᱡᱩᱫᱤ ᱡᱚᱢ ᱥᱟᱱᱟᱭᱟ ᱩᱱ ᱥᱚᱢᱚᱭ ᱟᱡ ᱮᱸ ᱥᱮᱸᱫᱽᱨᱟ ᱠᱟᱛᱮᱜ ᱜᱮ ᱡᱚᱢ ᱦᱩᱭᱩᱜ ᱛᱟᱣᱟ ᱚᱠᱚᱭ ᱡᱤᱭᱟᱹᱞᱤ ᱦᱚᱸ ᱵᱟᱭ ᱢᱮᱛᱟ ᱢᱮᱛᱟᱭ ᱡᱮ ᱢᱟ ᱤᱧ ᱡᱚᱢᱤᱧ ᱢᱮ ᱟᱢ ᱥᱩᱨᱤᱧ ᱦᱮᱡ ᱟᱠᱟᱱ ᱩᱱᱤ ᱦᱚᱸ ᱠᱷᱩᱫᱟᱹᱣ ᱠᱩᱩᱫᱟᱹᱣ ᱛᱮ ᱮᱸ ᱩᱢ ᱞᱟᱜᱟ ᱥᱟᱵ ᱦᱩᱭᱩᱜ ᱛᱟᱭᱟ ᱤᱱᱟᱹᱛᱮ ᱡᱚᱢ ᱢᱟᱱᱮ ᱡᱚ ᱡᱚᱢ ᱞᱟᱹᱜᱤᱫ ᱛᱮᱠᱷᱟᱱ ᱡᱚᱛᱚᱜ ᱜᱮ ᱩᱢ ᱠᱷᱟᱴᱟᱣ ᱠᱟᱛᱮᱜ ᱜᱮ ᱦᱮᱸᱡᱚᱢ ᱦᱩᱭᱩᱜ ᱛᱟᱵᱚᱱᱟ ᱚᱠᱚᱭ ᱦᱚᱸ ᱫᱩᱠ ᱡᱮ ᱫᱩᱲᱩᱵ ᱠᱟᱛᱮᱫ ᱫᱚ ᱟᱡ ᱟᱡᱛᱮ ᱡᱚᱢᱼᱟᱜ ᱵᱟᱝ ᱦᱮᱡ ᱦᱤᱡᱩᱜᱼᱟ ᱦᱮᱸᱥᱮ ᱚᱱᱟ ᱞᱮᱠᱟᱛᱮ ᱥᱮᱭ᱾
ᱦᱚᱸ ᱜᱚᱝᱠᱮ ᱟᱹᱰᱤ ᱢᱚᱸᱡᱽ ᱜᱮᱵᱤᱱ ᱞᱟᱹᱭ ᱠᱮᱜᱼᱟ ᱟᱨ ᱡᱟ ᱵᱤᱱ ᱞᱟᱹᱭ ᱠᱮᱜᱼᱟ ᱟᱵᱚ ᱟᱹᱰᱤ ᱠᱷᱟᱴᱟᱣ ᱠᱟᱛᱜ ᱜᱮ᱾ ᱟᱨ ᱚᱝᱠᱟ ᱪᱟᱥᱼᱵᱟᱥ ᱨᱮᱫᱚ ᱩᱱᱟᱹᱜ ᱫᱚ ᱯᱩᱭᱥᱟᱹ ᱫᱚ ᱵᱟᱝ ᱦᱩᱭᱩᱜᱼᱟ ᱠᱟᱹᱣᱰᱤ ᱠᱚᱫᱚ ᱦᱟᱱᱟᱜ ᱟᱫᱚ᱾ ᱪᱤᱠᱟᱹᱭ ᱟᱵᱤᱱ ᱪᱮᱫᱵᱤᱱ ᱪᱤᱠᱟᱹᱭᱟ ᱞᱟᱵᱷ ᱤᱭᱟᱹ ᱱᱟᱦᱜ᱾ ᱡᱚᱢ ᱞᱟᱹᱜᱤᱫ ᱢᱟ ᱚᱱᱠᱟ ᱠᱤᱨᱤᱧ ᱵᱟᱵᱮᱱ ᱠᱤᱨᱤᱧᱟ ᱟᱨ ᱵᱟᱹᱫ ᱵᱟᱹᱭᱦᱟᱹᱲ ᱠᱚᱛᱮ ᱫᱚ ᱢᱮᱱᱟᱜᱼᱟ ᱦᱟᱱᱟ ᱟᱵᱚ ᱦᱟᱯᱲᱟᱢ ᱠᱚᱣᱟᱜ ᱱᱟᱦᱜ ᱡᱷᱚᱛᱚ ᱜᱮ ᱱᱟᱦᱜ ᱪᱟᱥ ᱟᱛᱮᱜ ᱜᱮ ᱱᱟᱦᱜ ᱠᱚ ᱡᱚᱢ ᱠᱟᱜᱼᱟ ᱦᱮᱸ ᱥᱮ ᱟᱨ ᱚᱱᱟ ᱦᱤᱥᱟᱹᱵ ᱛᱮ ᱢᱟ ᱪᱟᱥᱮᱫ ᱫᱚ ᱠᱟᱹᱴᱤᱡ ᱞᱚᱥ ᱫᱚ ᱞᱚᱥ ᱜᱮᱭᱟ ᱟᱫᱚ ᱪᱮᱫ ᱵᱮᱱ ᱪᱤᱠᱟᱹᱭᱟ ᱵᱟᱹᱫᱽ ᱛᱮ ᱢᱮᱱᱟᱜᱼᱟ ᱚᱱᱠᱟ ᱠᱤᱨᱤᱧᱛᱮᱫ ᱦᱚᱸ ᱵᱟᱵᱮᱱ ᱡᱚᱢᱟ ᱪᱚ ᱛᱟᱦᱞᱮ ᱪᱷᱩᱴᱟᱹᱣ ᱟᱛᱮᱫ ᱜᱮ ᱡᱚᱢ ᱦᱩᱭᱩᱜ ᱜᱮᱭᱟ ᱟᱨ ᱚᱱᱟ ᱦᱤᱥᱟᱹᱵᱽ ᱫᱚ ᱢᱤᱫ ᱦᱤᱥᱟᱹᱵᱽ ᱫᱚ ᱱᱟᱦᱜ ᱞᱚᱥ ᱫᱚ ᱢᱟᱱᱮ ᱪᱮᱫ ᱤᱧ ᱞᱟᱹᱭᱟ ᱚᱱᱟ ᱚᱱᱟ ᱚᱱᱟ ᱡᱟᱦᱟᱸ ᱞᱮᱠᱟ ᱵᱤᱱ ᱠᱩᱨᱩᱢᱩᱴᱩ ᱟᱛᱮ ᱵᱤᱱ ᱠᱚᱥᱴᱚ ᱛᱮ ᱵᱤᱱ ᱚᱱᱟ ᱵᱤᱱ ᱤᱭᱟᱹᱭᱟ ᱠᱚᱨᱟᱣᱟ ᱚᱱᱟ ᱦᱤᱥᱟᱹᱵ ᱫᱚ ᱟᱹᱰᱤ ᱜᱮ ᱚᱱᱟ ᱦᱤᱥᱟᱹᱵ ᱫᱚ ᱠᱟᱹᱴᱤᱡ ᱦᱚᱸ ᱵᱟᱝ ᱴᱷᱤᱠᱟ᱾ ᱟᱫᱚ ᱚᱱᱟ ᱤᱭᱟᱹᱛᱮ ᱪᱮᱫ ᱵᱤᱱ ᱪᱤᱠᱟᱹᱭᱟ ᱢᱚᱡᱽᱵᱩᱨᱤ ᱛᱮ ᱠᱚᱨᱟᱣ ᱢᱟ ᱦᱩᱭᱩᱜ ᱛᱟᱵᱤᱱ ᱜᱮᱭᱟ᱾ ᱟᱨ ᱚᱱᱟ ᱥᱟᱶᱛᱮ ᱟᱞᱮ ᱦᱚᱸ ᱱᱟᱦᱜ ᱠᱟᱹᱴᱤᱡ ᱤᱭᱟᱹᱞ ᱞᱮ ᱵᱩᱡᱷᱟᱹᱣ ᱜᱮᱭᱟ ᱚᱱᱟ ᱜᱮ ᱩᱱᱟᱹᱜ ᱥᱮᱬᱟ ᱫᱚ ᱵᱟᱞᱟᱧ ᱵᱟᱞᱮ ᱪᱟᱥ ᱠᱟᱫᱟ ᱚᱱᱠᱟ ᱟᱠᱷᱨᱤᱧ ᱜᱮᱭᱟ ᱚᱱᱠᱟ ᱞᱟᱹᱜᱤᱫ ᱫᱚ᱾ ᱟ ᱡᱚᱢ ᱞᱟᱹᱜᱤᱫ ᱜᱮ ᱱᱟᱦᱜ ᱪᱟᱥ ᱦᱩᱭ ᱠᱟᱱᱟ ᱟᱨ ᱚᱱᱟ ᱥᱟᱶᱛᱮ ᱚᱱᱟ ᱜᱷᱩᱴᱩ ᱠᱚᱨᱮᱫ ᱫᱚ ᱚᱱᱠᱟ ᱵᱟᱝ ᱫᱟᱲᱮᱭᱟᱜᱼᱟ ᱥᱮ ᱮᱱᱠᱷᱟᱡ ᱵᱟᱝ ᱜᱟᱱᱚᱜᱼᱟ ᱢᱚᱸᱡᱽ ᱧᱚᱜ ᱜᱷᱩᱴᱩ ᱠᱚᱨᱮᱜ ᱜᱚᱰᱟ ᱠᱚᱨᱮᱜ ᱫᱚ ᱱᱟᱦᱜ ᱤᱭᱟᱹ ᱨᱮᱱᱟᱜ ᱪᱟᱥ ᱪᱟᱥ ᱦᱩᱭ ᱟᱠᱟᱱᱟ ᱥᱚᱵᱽᱡᱤ ᱱᱟᱦᱜ᱾ ᱟᱨ ᱥᱚᱵᱽᱡᱤ ᱛᱮ ᱵᱚᱨᱪᱚᱝ ᱤᱱᱠᱟᱹ ᱚᱱᱟ ᱛᱮᱫᱚ ᱱᱟᱦᱚ ᱵᱚᱨᱪᱚᱢ ᱠᱟᱹᱣᱰᱤ ᱠᱚ ᱟᱨᱡᱟᱣ ᱟᱠᱟᱱ ᱜᱮᱭᱟ ᱟᱨᱡᱟᱜ ᱜᱮᱭᱟ ᱪᱮᱫ ᱟᱱᱟ ᱩᱱᱟᱹᱜ ᱫᱚ ᱵᱟᱝ ᱤᱭᱟᱹᱜᱼᱟ ᱟᱨᱡᱟᱜ ᱜᱮᱭᱟ ᱟᱹᱰᱤ ᱡᱳᱨ ᱜᱮ ᱪᱮᱫᱟᱜ ᱠᱤ ᱚᱱᱟ ᱫᱚ ᱢᱤᱫ ᱫᱷᱟᱣ ᱵᱤᱱ ᱢᱤᱫ ᱫᱷᱟᱣ ᱡᱚᱜ ᱛᱟᱹᱵᱤᱱᱟ ᱟᱨ ᱚᱱᱟᱢ ᱜᱚᱫ ᱟ ᱟᱨ ᱵᱤᱞᱟᱹᱛᱤ ᱠᱚ ᱟᱨᱚ ᱵᱷᱮᱰᱣᱟ ᱜᱷᱟᱝᱜᱽᱨᱟ ᱢᱩᱞᱟᱹ ᱟᱲᱟᱜ ᱟᱨᱚ ᱠᱟᱨᱞᱟ ᱠᱚᱢᱟ ᱵᱟᱲᱟᱭ ᱜᱮᱭᱟ ᱵᱤᱱ ᱛᱤᱱᱟᱹᱜ ᱫᱟᱢ ᱫᱟᱢ ᱱᱮᱛᱟᱨ ᱢᱟ ᱱᱟᱦᱜ ᱤᱱᱠᱟᱹ ᱚᱱᱟ ᱦᱤᱥᱟᱹᱵ ᱛᱮ ᱱᱤᱛᱚᱜ ᱥᱤᱡᱤᱱ ᱨᱮᱜᱮ ᱪᱟᱥ ᱦᱩᱭ ᱠᱟᱱᱟ ᱱᱟᱦᱜ᱾ ᱦᱮᱸᱥᱮ ᱟᱨ ᱚᱱᱟ ᱦᱤᱥᱟᱹᱵ ᱫᱚ ᱥᱚᱵᱽᱡᱤ ᱦᱚᱸ ᱴᱷᱤᱠ ᱫᱚ ᱴᱷᱤᱠ ᱜᱮᱭᱟ ᱱᱟᱦᱜ ᱪᱟᱥ ᱚᱱᱟ ᱦᱩᱲᱩ ᱪᱟᱥ ᱠᱷᱚᱡ ᱫᱚ ᱚᱱᱟ ᱥᱚᱵᱡᱤ ᱨᱮᱱᱟᱜ ᱵᱟᱹᱲᱛᱤ ᱪᱟᱥ ᱵᱮᱥᱟ᱾ ᱟᱨ ᱚᱱᱟ ᱛᱮᱫᱚ ᱤᱱᱠᱟᱹ ᱨᱚᱡᱽᱜᱟᱨ ᱦᱚᱸ ᱦᱩᱭᱩᱜ ᱛᱟᱵᱤᱱᱟ ᱟᱨ ᱱᱚᱣᱟ ᱦᱩᱲᱩ ᱛᱮᱫᱚ ᱩᱱᱟᱹᱜ ᱨᱳᱡᱽᱜᱟᱨ ᱵᱟᱝ ᱦᱩᱭᱩᱜ ᱨᱮ ᱪᱮᱫ ᱵᱤᱱ ᱪᱤᱠᱟᱹᱭᱟ ᱢᱚᱡᱽᱵᱩᱨ ᱫᱚ ᱡᱚᱢ ᱞᱟᱹᱜᱤᱫ ᱢᱟ ᱠᱚᱨᱟᱣ ᱢᱟ ᱦᱩᱭᱩᱜ ᱪᱟᱥ ᱢᱟ ᱦᱩᱭᱩᱜ ᱛᱟᱵᱮᱱ ᱜᱮᱭᱟ᱾
ᱦᱳᱭ ᱜᱚᱢᱠᱮ ᱟᱨ ᱱᱚᱣᱟ ᱞᱟᱹᱭ ᱧᱚᱜ ᱦᱩᱲᱩ ᱪᱟᱥ ᱠᱷᱚᱱ ᱫᱚ ᱥᱚᱵᱽᱡᱤ ᱪᱟᱥᱜᱮ ᱠᱷᱩᱵ ᱵᱷᱟᱮᱜᱭᱟ ᱚᱱᱟ ᱫᱚ ᱠᱷᱚᱨᱪᱟ ᱠᱚᱢ ᱟ ᱛᱮ ᱟᱨ ᱠᱟᱹᱣᱰᱤ ᱡᱟᱹᱥᱛᱤ ᱟᱨᱡᱟᱣ ᱜᱟᱱᱚᱜᱼᱟ ᱟᱪᱪᱷᱟ ᱜᱚᱝᱠᱮ ᱚᱠᱛᱚ ᱠᱚ ᱦᱩᱭ ᱡᱟᱣᱨᱟᱜ ᱠᱟᱱ ᱛᱟᱞᱟᱝᱟ ᱟᱹᱰᱤ ᱟᱭᱢᱟ ᱚᱠᱛᱚ ᱮᱢ ᱠᱷᱟᱹᱛᱤᱨ ᱤᱧ ᱯᱟᱥᱴᱟ ᱠᱷᱚᱱ ᱥᱟᱭ ᱥᱟᱭ ᱥᱟᱭ ᱥᱟᱭ ᱥᱟᱭ ᱥᱟᱭ ᱥᱟᱨᱦᱟᱣ ᱤᱧ ᱪᱟᱞᱟᱢ ᱟ᱾